ᱦᱮᱞᱳ
ᱦᱮᱸ ᱥᱟᱹᱜᱩᱱ ᱥᱮᱛᱟᱜ ᱜᱚᱝᱠᱮ
ᱦᱮᱸ ᱥᱟᱹᱜᱩᱱ ᱥᱮᱛᱟᱜ
ᱥᱟᱹᱜᱩᱱ ᱡᱚᱦᱟᱨ
ᱦᱮᱸ ᱡᱚᱦᱟᱨ ᱜᱮ ᱡᱚᱦᱟᱨ
ᱟᱪᱪᱷᱟ ᱛᱚ ᱞᱟᱹᱭ ᱵᱮᱱ ᱢᱟ ᱚᱱ ᱛᱮᱻ ᱪᱮᱫ ᱞᱮᱠᱟ ᱮᱠᱷᱚᱱ ᱟᱯᱟᱛᱚᱛᱚ ᱫᱟᱜ ᱡᱟᱹᱲᱤ ᱥᱮ ᱟᱵᱮᱱᱟᱜ ᱚᱱᱛᱮᱱᱟᱜ ᱦᱚᱭ ᱦᱤᱸᱥᱤᱫ ᱠᱚ
ᱦᱮᱸ ᱱᱚᱛᱮᱱᱟᱜ ᱫᱚ ᱫᱟᱜ ᱡᱟᱹᱲᱤ ᱫᱚ ᱮᱠᱷᱚᱱ ᱫᱚ ᱮᱴᱩ ᱦᱟᱞᱠᱟ ᱜᱮᱭᱟ᱾ ᱫᱚᱢᱮ ᱡᱳᱨ ᱫᱚ ᱵᱟᱝ ᱡᱟᱦᱟᱸ ᱫᱚ ᱮᱠᱷᱚᱱ ᱛᱚ ᱮᱠᱷᱚᱱᱩᱵ ᱮ ᱫᱟᱜ ᱠᱮᱭᱟ ᱮᱠᱷᱚᱱ ᱫᱚ ᱠᱤᱱᱛᱩ ᱩᱱᱟᱹᱜ ᱴᱟᱜ ᱫᱚ ᱵᱟᱭ ᱫᱟᱜ ᱟᱠᱟᱫᱟ᱾ ᱴᱷᱤᱠ ᱟᱪᱮ ᱟᱨ ᱮᱢᱱᱤ ᱞᱚᱞᱚ ᱥᱤᱛᱩᱝ ᱠᱚᱫᱚ ᱢᱮᱱᱟᱜ ᱜᱮᱭᱟ᱾ ᱵᱷᱟᱞᱮ ᱜᱮ
ᱚ ᱟᱪᱪᱷᱟ ᱟᱪᱪᱷᱟ ᱟᱪᱪᱷᱟ ᱵᱟᱝ ᱱᱚᱛᱮ ᱜᱚᱝᱠᱮ ᱫᱟᱜ ᱡᱟᱹᱲᱤ ᱫᱚ ᱵᱟᱹᱱᱩᱜ ᱨᱮᱦᱚᱸ ᱢᱚᱴᱟᱢᱩᱴᱤ ᱠᱚᱢ ᱫᱷᱟᱨᱟ ᱧᱚᱜ ᱨᱮᱦᱚᱸ ᱛᱚ ᱞᱚᱞᱚ ᱥᱤᱛᱩᱝ ᱫᱚ ᱦᱟᱸᱜ ᱟᱹᱣᱨᱤᱭᱟ ᱛᱚ ᱫᱮᱠᱷᱤᱱ ᱱᱤᱱᱱᱚ ᱪᱟᱯ ᱢᱮᱱᱟᱜᱼᱟ᱾ ᱪᱮᱫ ᱞᱟᱹᱭ ᱫᱟᱠᱚ? ᱛᱟᱦᱚᱞᱮ ᱚᱱᱟ ᱦᱤᱥᱟᱹᱵ ᱛᱮ ᱢᱟᱱᱮ ᱨᱤᱢᱤᱞ ᱫᱚ ᱠᱟᱹᱴᱤᱡ ᱨᱤᱢᱤᱞ ᱫᱷᱟᱨᱟ ᱧᱚᱜ ᱜᱮ ᱢᱮᱱᱟᱜᱼᱟ᱾ ᱥᱤᱛᱩᱝ ᱫᱚ ᱵᱟᱹᱱᱩᱜᱼᱟ᱾ ᱥᱮᱨᱚᱠᱚᱢ ᱫᱚ
ᱦᱮᱸ ᱦᱮᱸ ᱦᱮᱸ
ᱛᱟᱦᱚᱞᱮ ᱜᱚᱝᱠᱮ ᱪᱟᱥᱵᱟᱥ ᱠᱚᱫᱚ ᱪᱮᱫ ᱠᱚ ᱦᱩᱭᱩᱜ ᱠᱟᱱᱟ? ᱦᱩᱭᱩᱜ ᱠᱟᱱᱟ? ᱮᱠᱷᱚᱱ ᱫᱚ ᱦᱳᱲᱩ ᱤᱛᱟᱹ ᱠᱚ ᱥᱮ ᱛᱚᱞᱟ ᱠᱚ ᱜᱤᱰᱤ ᱦᱩᱭᱱᱟ?
ᱦᱮᱸ ᱛᱚᱞᱟ ᱠᱚᱫᱚ ᱩᱱᱫᱤᱱ ᱫᱚ ᱵᱟᱭ ᱫᱟᱲᱮ ᱵᱟᱲᱟᱫᱟ ᱡᱟᱲᱤᱜᱮᱼᱟ᱾ ᱵᱚᱞᱮ ᱛᱚᱞᱟ ᱠᱚᱫᱚ ᱦᱟᱸᱜ ᱵᱟᱝ ᱜᱤᱰᱤᱤ ᱦᱠ ᱠᱤᱪᱷᱩ ᱠᱤᱪᱷᱩ ᱩᱱ ᱫᱚᱠᱚ ᱦᱚᱲ ᱫᱚᱠᱚ ᱜᱤᱰᱤ ᱠᱟᱜ ᱜᱮᱭᱟ ᱟᱨ ᱱᱠᱟᱱ ᱦᱚᱲ ᱫᱚ ᱟᱹᱣᱨᱤᱭᱟᱜᱼᱟ᱾ ᱟᱫᱚ ᱱᱚᱜ ᱚᱭ ᱛᱚ ᱫᱤᱱ ᱫᱤᱱ ᱟᱜᱮ ᱫᱟᱜ ᱨᱩᱣᱲᱟ ᱟᱨ ᱚᱱᱟ ᱦᱟᱸᱜ ᱜᱮ ᱥᱤᱛᱩᱝ ᱨᱮ ᱜᱮ ᱮᱠᱴᱩ ᱞᱮ ᱪᱮᱥᱴᱟᱭᱟ ᱜᱟᱹᱰᱤ ᱨᱮᱱᱟᱜ ᱴᱷᱤᱠ ᱟᱪᱷᱮ
ᱟᱪᱪᱷᱟ ᱛᱟᱦᱚᱞᱮ ᱟᱯᱮᱚ ᱢᱟᱱᱮ ᱱᱚᱝᱠᱟ ᱚᱱᱠᱟ ᱦᱩᱲᱩ ᱤᱛᱟᱹ ᱯᱮ ᱜᱤᱰᱤ ᱜᱮᱭᱟ ᱥᱮ ᱦᱩᱲᱩ ᱠᱚ ᱠᱟᱛᱮ ᱡᱟᱦᱟᱸ ᱯᱮ ᱛᱚᱞᱟᱭᱟ ᱟᱨᱠᱤ ᱚᱱᱠᱟ ᱥᱮ ᱢᱟᱱᱮ ᱠᱷᱮᱛ ᱨᱮᱜᱮ ᱦᱩᱲᱩ ᱛᱮᱯᱮ ᱪᱷᱩᱲᱟᱹᱣᱠᱟᱜ ᱮᱨᱟ
ᱮᱢᱱᱤ ᱛᱚᱞᱮ ᱦᱮᱸ ᱮᱢ ᱛᱚᱞᱟ ᱞᱟᱦᱟ ᱦᱩᱭᱩᱜᱼᱟ᱾ ᱦᱩᱲᱩ ᱮᱨ ᱠᱟᱛᱮ ᱜᱮ ᱜᱟᱹᱪᱷᱤ ᱡᱟᱦᱟᱸ ᱜ ᱟᱪᱪᱷᱟ ᱟᱪᱪᱷᱟ ᱟᱨ ᱛᱟᱦᱞᱮ ᱚᱱᱛᱮ ᱠᱚᱫᱚ ᱮᱠᱷᱚᱱ ᱫᱚ ᱟᱨᱟᱢᱵᱚ ᱦᱳᱭ ᱟᱠᱟᱱᱟ ᱥᱮ ᱵᱟᱝ
ᱦᱮᱸ ᱱᱚᱛᱮ ᱠᱚᱫᱚ ᱜᱚᱝᱠᱮ ᱠᱤᱪᱷᱩ ᱜᱟᱱ ᱫᱚ ᱜᱤᱲᱤ ᱦᱩᱭ ᱟᱠᱟᱱᱟ᱾ ᱦᱳᱲᱩ ᱠᱚᱫᱚ ᱤᱛᱟᱹ ᱠᱚᱫᱚ ᱛᱚ ᱠᱤᱪᱷᱩ ᱜᱟᱱ ᱫᱚ ᱵᱟᱹᱠᱤ ᱢᱮᱱᱟᱜᱼᱟ ᱛᱚ ᱦᱚᱜᱭ ᱱᱤᱱᱚ ᱪᱟᱯ ᱦᱮᱡ ᱟᱠᱟᱱᱛᱮ ᱴᱩᱠᱤ ᱴᱟᱠᱤ ᱫᱟᱜ ᱠᱮᱫᱛᱮ ᱵᱷᱷᱟᱞᱮᱜᱮ ᱢᱟᱱᱮ ᱠᱤᱪᱷᱩ ᱠᱤᱪᱷᱩ ᱡᱟᱦᱟᱸ ᱠᱚ ᱜᱤᱲᱰᱤ ᱦᱩᱭ ᱟᱠᱟ ᱚᱱᱟ ᱯᱚᱠᱷᱮ ᱫᱚ ᱵᱷᱟᱜᱤ ᱜᱮ ᱦᱩᱭᱩᱜ ᱠᱟᱱᱟ ᱚᱱᱟᱮ ᱡᱤᱣᱮᱫ ᱨᱩᱣᱟᱹᱲᱚᱜ ᱠᱟᱱᱟ ᱛᱚ ᱚᱱᱟ ᱞᱟᱦᱟ ᱫᱚ ᱟᱹᱰᱤ ᱠᱟᱹᱴᱤᱡ ᱥᱤᱛᱩᱝ ᱠᱟᱡᱟᱠ ᱜᱮ ᱥᱤᱛᱩᱝ ᱛᱟᱦᱮᱸ ᱠᱟᱱᱟ
ᱦᱩᱻ
ᱟᱪᱪᱷᱟ ᱛᱟᱦᱞᱮ ᱜᱚᱝᱠᱮ ᱦᱩᱲᱩ ᱫᱚ ᱟᱯᱮᱫᱚ ᱚᱱᱛᱮ ᱪᱮᱫᱞᱮᱠᱟ ᱪᱟᱥᱚᱜ ᱜᱮᱭᱟ ᱢᱤᱫ ᱫᱷᱟᱣ ᱥᱮ ᱵᱟᱨ ᱫᱷᱟᱣ ᱪᱟᱥᱚᱜ ᱜᱮᱭᱟ
ᱱᱚᱛᱮ ᱫᱚ ᱢᱤᱫ ᱤᱭᱟᱹ ᱪᱟᱥᱚᱜᱼᱟ ᱢᱤᱫ ᱥᱤᱡᱟ. ᱱ ᱜᱮ ᱥᱟᱡᱳ-ᱟ ᱪᱟᱥ ᱪᱟᱜ ᱴᱷᱤᱠ ᱟᱪᱷᱮ ᱵᱚᱨᱥᱟ ᱨᱮᱜᱮ ᱦᱮᱸ ᱟᱯᱮ ᱥᱮᱫ ᱫᱚ ᱚᱱᱠᱟ ᱫᱚ ᱪᱮᱫᱠᱟ
ᱟᱪᱪᱷᱟ ᱦᱮᱸ ᱟᱞᱮ ᱥᱮᱫ ᱫᱚ ᱜᱚᱢᱠᱮ ᱵᱟᱨ ᱫᱷᱟᱣ ᱜᱮ ᱪᱟᱥᱚᱜᱼᱟ ᱵᱚᱨᱥᱟ ᱨᱮᱦᱚᱸ ᱚᱱᱟ ᱥᱟᱶᱛᱮ ᱥᱤᱛᱩᱝ ᱫᱷᱚᱨᱚᱱ ᱫᱤᱱ ᱡᱟᱦᱟᱸ ᱵᱚ ᱪᱟᱥᱚᱜᱼᱟ ᱢᱤᱫᱴᱮᱱ ᱵᱩᱨᱩ ᱚᱱᱟ ᱴᱟᱜ ᱦᱚᱸ ᱪᱟᱥᱚᱜ ᱜᱮᱭᱟ ᱟ ᱠᱮᱱᱮᱞ ᱫᱟᱜ ᱠᱚ ᱧᱟᱢᱚᱜ ᱛᱮ ᱴᱩ ᱴᱩᱠ ᱴᱟᱠ ᱪᱟᱥ ᱦᱩᱭᱩᱜ ᱜᱮᱭᱟ ᱵᱟᱝ ᱫᱚ ᱵᱟᱝ ᱟᱪᱪᱷᱟ ᱛᱟᱦᱞᱮ ᱜᱚᱝᱠᱮ ᱚᱱᱟ ᱦᱮᱸ ᱞᱟᱹᱭ ᱵᱮᱱ ᱢᱟ ᱦᱮᱸ ᱱᱮᱴᱣᱟᱨᱠ ᱱᱮᱴᱣᱟᱨᱠ ᱨᱮ ᱰᱤᱥᱴᱟᱨᱵᱽ ᱛᱟᱵᱮᱱᱟ ᱚᱱᱮ ᱠᱟᱱᱟ
ᱟᱸᱡᱚᱢ ᱫᱚᱞᱤᱧ ᱟᱸᱡᱚᱢ ᱫᱟ
ᱚ ᱞᱟᱹᱭ ᱫᱟᱹᱞᱤᱧ ᱚᱱᱟ ᱦᱩᱲᱩ ᱪᱟᱥ ᱵᱟᱫᱮ ᱟᱨᱦᱚᱸ ᱱᱚᱝᱠᱟᱱ ᱟᱱ ᱥᱤᱡᱤᱱ ᱨᱮ ᱚᱱᱠᱟ ᱪᱮᱫ ᱥᱚᱵᱽᱡᱤ ᱠᱚ ᱡᱟᱦᱟᱱᱟᱜ ᱠᱚ ᱪᱟᱥᱚᱜ ᱜᱮᱭᱟ ᱥᱮ ᱵᱟᱝ
ᱱᱚᱛᱮ ᱫᱚ ᱚᱱᱠᱟ ᱩᱱᱟᱹᱜ ᱴᱟ ᱫᱚ ᱵᱟᱝ ᱪᱟᱥᱚᱜᱼᱟ ᱡᱮᱦᱮᱛᱩ ᱱᱚᱛᱮ ᱫᱚ ᱫᱟᱜ ᱨᱮᱱᱟᱜ ᱮᱠᱴᱩ ᱵᱷᱟ ᱜᱮᱭᱟ ᱥᱮ ᱦᱮᱸ ᱚᱱᱟᱛᱮ ᱦᱮᱸ ᱨᱴᱠᱮ ᱴᱚᱬᱮ ᱮᱢᱱᱤ ᱪᱷᱳᱴᱳ ᱠᱟᱴᱳ ᱮᱢᱱᱤ ᱚᱲᱟᱜ ᱡᱚᱢ ᱠᱚᱫᱚ ᱠᱤᱪᱷᱩ ᱠᱚᱨᱟᱣ ᱦᱩᱭᱩᱜ ᱜᱮᱭᱟ ᱟᱨ ᱱᱚᱝᱠᱟ ᱫᱚᱢᱮ ᱠᱤᱨᱤᱧ ᱟᱹᱠᱷᱨᱤᱧ ᱞᱮᱠᱟ ᱫᱚ ᱩᱱᱟᱹᱜ ᱴᱟ ᱫᱚ ᱵᱟᱹᱱᱩᱜᱼᱟ ᱪᱟᱥ ᱫᱚ ᱴᱷᱤᱠ ᱟᱪᱪᱷᱟ
ᱚ ᱛᱟᱦᱞᱮ ᱜᱚᱢᱠᱮ ᱧ ᱚᱱᱠᱟ ᱢᱟᱱᱮ ᱚᱱᱠᱟ ᱫᱚ ᱪᱮᱫ ᱞᱮᱠᱟᱱ ᱡᱟᱭᱜᱟ ᱠᱟᱱᱟ ᱥᱚᱢᱚᱛᱚᱞ ᱡᱟᱭᱜᱟ ᱥᱮ ᱰᱩᱝᱨᱤ ᱥᱮ ᱵᱤᱨᱼᱵᱩᱨᱩ
ᱦᱮᱸ ᱦᱮᱸ ᱟᱞᱮ ᱥᱮᱫ ᱫᱚ ᱵᱤᱨ ᱵᱩᱨᱩ ᱰᱩᱝᱨᱤ
ᱟᱪᱪᱷᱟ ᱟᱪᱪᱷᱟ ᱢᱟᱱᱮ ᱮᱢᱱᱤ ᱥᱟᱵᱢᱟᱨᱥᱟᱞ ᱥᱮ ᱮᱢᱱᱤ ᱯᱷᱲᱟᱹ ᱠᱚᱨᱛᱮ ᱜᱮᱞᱮ ᱦᱚᱸ ᱟᱹᱰᱤᱜᱟᱱ ᱠᱟ ᱠᱟᱛᱮ
ᱟᱹᱰᱤ ᱟᱹᱰᱤᱜᱟᱱ ᱜᱮᱭᱟ ᱱᱚᱛᱮ ᱫᱚ ᱟᱲᱟᱭᱥᱚ ᱛᱤᱱᱥᱚ ᱪᱟᱨᱥᱚ ᱚᱠᱟ ᱠᱳᱨᱮ ᱡᱟᱭᱜᱟ ᱨᱮᱫᱚ ᱦᱟᱡᱟᱨ ᱟᱴᱥᱚ ᱚᱱᱠᱟ ᱟᱪᱷᱟᱲᱟ ᱵᱟᱝ ᱦᱩᱭᱩᱜᱼᱟ ᱴᱷᱤᱠ ᱟᱪᱷᱮ
ᱟᱪᱪᱷᱟ ᱟᱪᱪᱷᱟ ᱦᱮᱸ ᱦᱩᱲᱩ ᱢᱟ ᱟᱭᱢᱟ ᱨᱚᱠᱚᱢ ᱧᱩᱛᱩᱢ ᱢᱮᱱᱟᱜᱼᱟ ᱦᱟᱡᱟᱨ ᱧᱩᱛᱩᱢ ᱢᱮᱱᱟᱜᱼᱟ ᱦᱮᱸᱥᱮ ᱚᱠᱟ ᱠᱚᱫᱚ ᱚᱫᱚ ᱯᱮ ᱪᱟᱸᱫᱚ ᱛᱮ ᱦᱩᱭᱩᱜᱼᱟ ᱚᱠᱟ ᱫᱚ ᱥᱟᱲᱮ ᱯᱮ ᱪᱟᱸᱫᱚ ᱚᱠᱟ ᱯᱩᱱ ᱪᱟᱸᱫᱚ ᱡᱟᱭᱦᱳᱠ ᱟᱨᱠᱤ ᱛᱚ ᱡᱚᱛᱚ ᱦᱚᱲ ᱛᱚ ᱵᱟᱵᱚᱱ ᱥᱚᱢᱟᱱᱟ ᱢᱟᱱᱮ ᱡᱚᱛᱚ ᱜᱚᱴᱟ ᱫᱤᱥᱚᱢ ᱫᱤᱥᱚᱢ ᱫᱚ ᱟᱨ ᱵᱟᱝ ᱥᱚᱢᱟᱱᱟ᱾ ᱡᱟᱭᱦᱳᱠ ᱟᱪᱪᱷᱟ ᱛᱟᱦᱞᱮ ᱜᱚᱝᱠᱮ ᱟᱨᱦᱚᱸ ᱱᱚᱣᱟ ᱠᱟᱛᱷᱟ ᱵᱟᱲᱟᱭ ᱥᱟᱱᱟ ᱠᱟᱱᱟ ᱡᱮ ᱟᱯᱮ ᱱᱚᱣᱟ ᱥᱮ ᱟᱵᱚ ᱛᱤᱱᱟᱹᱜ ᱜᱟᱱ ᱥᱟᱱᱛᱟᱲ ᱢᱮᱱᱟᱜ ᱠᱚ ᱱᱚᱜᱼᱚᱭ ᱡᱮ ᱜᱟᱯᱟ ᱢᱮᱭᱟᱝ ᱜᱮ ᱛᱤᱨᱤᱥᱟ ᱡᱩᱱ ᱥᱮᱴᱮᱨᱚᱜ ᱠᱟᱱᱟ ᱛᱚ ᱟᱯᱮ ᱛᱤᱨᱤᱥᱟ ᱡᱩᱱ ᱦᱩᱞ ᱢᱟᱦᱟ ᱚᱱᱛᱮ ᱪᱮᱫ ᱞᱮᱠᱟ ᱯᱮ ᱢᱟᱱᱟᱣ ᱜᱮᱭᱟ
ᱦᱮᱸ ᱱᱚᱛᱮ ᱫᱚ ᱱᱚᱛᱮ ᱫᱚ ᱵᱟᱹᱞᱤ ᱜᱮᱠᱚ ᱢᱟᱱᱟᱣᱟ ᱱᱚᱛᱮ ᱫᱚ ᱥᱟᱱᱛᱟᱲ ᱦᱚᱸ ᱡᱟᱹᱥᱛᱤ ᱜᱮ ᱢᱮᱱᱟᱜ ᱠᱚᱣᱟ ᱢᱮᱱᱟᱜ ᱠᱚᱣᱟ ᱴᱤᱠ ᱟᱪᱷᱮ
ᱟᱪᱪᱷᱟ ᱟᱪᱪᱷᱟ ᱢᱟᱱᱮ ᱵᱷᱟᱞᱮ ᱜᱮᱛᱚ? ᱢᱟᱱᱟᱣ ᱵᱚᱞᱛᱮ ᱱᱚᱣᱟ ᱟᱵᱮᱱ ᱴᱷᱮᱱ ᱠᱩᱠᱞᱤ ᱞ ᱞᱮᱫᱟ ᱟᱵᱮᱱ ᱦᱚᱸ ᱚᱱᱟᱨᱮ ᱥᱮᱞᱮᱫ ᱢᱮᱱᱟᱜ ᱵᱮᱱᱟ ᱥᱮ ᱵᱟᱝ ᱚᱠᱟ ᱵᱟᱵᱮᱱ ᱥᱮᱴᱮᱨ ᱵᱟᱲᱟᱜ ᱜᱮᱭᱟ᱾
ᱦᱮᱸ ᱦᱮᱸ ᱪᱟᱞᱟᱜ ᱜᱮᱭᱟᱞᱤᱧ ᱪᱟᱞᱟᱜ ᱜᱮᱭᱟᱞᱤᱧ ᱪᱟᱜ ᱵᱟᱝ ᱟᱵᱚᱣᱟᱜ ᱫᱚ ᱵᱟᱵᱚᱱ ᱵᱟᱵᱮᱱ ᱪᱟᱞᱟᱜ ᱠᱷᱟᱱ ᱫᱚ ᱚᱠᱚᱭᱟᱜ ᱨᱮ ᱪᱟᱞᱟᱜᱼᱟ ᱵᱮᱱ ᱦᱮᱸ
ᱟᱵᱚᱣᱟᱜ ᱨᱮ ᱟᱵᱚ ᱡᱩᱫᱤ ᱵᱟᱵᱚᱱ ᱪᱟᱞᱟᱜᱼᱟ ᱛᱟᱦᱚᱞᱮ ᱠᱷᱟᱱ ᱚᱠᱚᱭ ᱮᱴᱟᱜ ᱡᱟᱹᱛᱤ ᱫᱚ ᱵᱟᱠᱚ ᱥᱚᱦᱚᱨ ᱥᱮᱴᱮᱨᱚᱜᱼᱟ᱾
ᱟᱨ ᱚᱱ ᱚᱱᱛᱮ ᱨᱮ ᱪᱮᱫ ᱞᱮᱠᱟ
ᱦᱮᱸ ᱱᱚᱛᱮ ᱦᱚᱸ ᱜᱚᱝᱠᱮ ᱟᱹᱰᱤ ᱨᱟᱹᱥᱠᱟᱹ ᱥᱟᱞᱟᱜ ᱜᱮ ᱢᱟᱱᱟᱣ ᱵᱟᱛᱟᱣ ᱫᱚ ᱦᱩᱭᱩᱜ ᱜᱮᱭᱟ᱾ ᱢᱟᱱᱮ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱛᱚ ᱨᱟᱹᱥᱠᱟᱹ ᱞᱤᱧ ᱞᱟᱹᱭ ᱜᱮᱭᱟ ᱨᱟᱹᱥᱠᱟᱹ ᱨᱮᱱᱟᱜ ᱫᱤᱱ ᱫᱚ ᱚ ᱱᱤᱭᱟᱹ ᱜᱮᱞᱤᱧ ᱞᱟᱹᱭ ᱚᱪᱚ ᱠᱮᱫᱟ ᱡᱮ ᱚᱱᱮ ᱡᱮ ᱥᱤᱫᱩ ᱠᱟᱹᱱᱩ ᱪᱟᱸᱫᱽ ᱵᱷᱟᱭᱨᱚ ᱞᱟᱹᱲᱦᱟᱹᱭ ᱞᱮᱫ ᱠᱚ ᱛᱚ ᱚᱱᱟ ᱦᱤᱥᱟᱹᱵᱽ ᱛᱮ ᱩᱱᱠᱩ ᱩᱱᱵᱚᱱ ᱧᱩᱢ ᱦᱟᱞᱟᱝ ᱮᱫ ᱠᱚᱣᱟ ᱦᱩᱞ ᱫᱤᱵᱚᱥ ᱵᱚᱱ ᱢᱟᱱᱟᱣᱫᱟ ᱚᱱᱟ ᱨᱟᱹᱥᱠᱟᱹ ᱵᱟᱠᱷᱟᱱ ᱮᱴᱟᱜ ᱠᱤᱪᱷᱩ ᱨᱟᱹᱥᱠᱟᱹ ᱫᱚ ᱵᱟᱝ᱾
ᱦᱮᱸ ᱦᱮᱸ ᱦᱮᱸ
ᱛᱟᱦᱚᱞᱮ ᱜᱚᱝᱠᱮ ᱟᱯᱮ ᱚᱱᱛᱮ ᱦᱩᱞ ᱢᱟᱦᱟ ᱞᱟᱹᱭᱛᱮ ᱚᱱᱠᱟ ᱡᱟᱦᱟᱱᱟᱜ ᱦᱮᱸ ᱯᱨᱳᱜᱽᱨᱟᱢ ᱴᱳᱜᱽᱨᱟᱢ ᱯᱮ ᱫᱚᱦᱚᱭ ᱜᱮᱭᱟ ᱠᱤ
ᱯᱳᱜᱽᱨᱟᱢ ᱫᱚ ᱮᱢᱱᱤ ᱟᱵᱚᱣᱟᱜ ᱠᱟᱞᱪᱟᱨ ᱜᱮ ᱡᱟᱦᱟᱸ ᱫᱚ ᱟᱵᱚᱣᱟᱜ ᱡᱟᱦᱟᱸ ᱫᱚ ᱥᱮᱨᱣᱟ ᱨᱮᱱᱟᱜ ᱠᱟᱱ ᱛᱟᱵᱚᱱᱟ ᱚᱱᱟ ᱠᱚᱜᱮ ᱤᱭᱟᱹ ᱦᱩᱭᱩᱜᱼᱟ ᱦᱮ ᱮᱴᱟᱜ ᱥᱮᱱᱟᱜ ᱫᱚ ᱠᱷᱩᱵ ᱮ ᱮᱴᱟᱜ ᱫᱚ ᱵᱟᱝ ᱚᱱᱟ ᱠᱚᱫᱚ ᱵᱟᱝ ᱴᱟᱜ ᱥᱮ ᱚᱱᱟ ᱫᱚ ᱵᱟᱝ ᱠᱚᱨᱟᱣ ᱦᱩᱭᱩᱜ ᱜᱮᱭᱟ
ᱟᱪᱷᱟ ᱪᱷᱟ ᱪᱷᱟ ᱛᱚ ᱚᱱᱠᱟᱱᱟᱜ ᱪᱮᱫ ᱞᱮᱠᱟ ᱯᱮ ᱠᱚᱨᱟᱣ? ᱭᱟ ᱢᱟᱱᱮ ᱪᱮᱫ ᱞᱮᱠᱟᱱᱟᱜ ᱚᱱᱟ?
ᱟᱵᱚ ᱫᱚ ᱱᱚᱜᱼᱚᱭ ᱛᱚ ᱡᱟᱦᱟᱸ ᱞᱟᱠᱪᱟᱨ ᱡᱟᱦᱟ ᱞᱟᱠᱪᱟᱨ ᱡᱟᱦᱟᱸ ᱴᱟᱜ ᱛᱟᱵᱚᱱᱟ ᱟᱵᱚ ᱥᱮᱨᱣᱟ ᱨᱮᱱᱟᱜ ᱮᱢ ᱪ ᱦᱮᱸ ᱦᱮᱸ ᱦᱮᱸ ᱦᱮᱸ ᱞᱟᱜᱽᱲᱮ ᱠᱚ ᱡᱟᱦᱟᱸ ᱫᱚᱵᱚᱱ ᱢᱮᱱᱟ ᱦᱮᱸ ᱨᱤᱡᱟᱹ ᱠᱚ ᱦᱩ ᱚᱱᱟ ᱠᱚ
ᱚ ᱟᱪᱪᱷᱟ ᱟᱪᱪᱷᱟ ᱟᱞᱮ ᱥᱮᱫ ᱨᱮᱦᱚᱸ ᱜᱚᱝᱠᱮ ᱚᱱᱠᱟᱜᱮ ᱟᱞᱮ ᱥᱮᱫ ᱨᱮᱦᱚᱸ ᱢᱟᱱᱮ ᱡᱟᱦᱟᱸ ᱵᱟᱹᱲᱤᱡ ᱡᱤᱱᱤᱥ ᱚᱱᱠᱟ ᱫᱚ ᱵᱟᱞᱮ ᱠᱚᱨᱟᱣ ᱦᱚᱪᱚᱣᱟᱜ ᱜᱮᱭᱟ ᱱᱚᱛᱮ ᱫᱚ ᱦᱮᱸ ᱡᱮᱢᱚᱱ ᱠᱚᱨᱟᱣ ᱜᱮᱭᱟᱞᱮ ᱱᱚᱝᱠᱟᱱᱟᱜ ᱯᱨᱳᱜᱨᱟᱢ ᱫᱚᱦᱚ ᱞᱟᱠ ᱞᱟᱹᱠᱛᱤ ᱠᱟᱱᱟ ᱥᱮ ᱢᱮᱛᱟ ᱠᱚ ᱠᱟᱞᱮ ᱡᱟᱦᱟᱸ ᱫᱚ ᱡᱟᱦᱟᱸ ᱯᱷᱩᱴᱵᱚᱞ ᱠᱷᱮᱞᱳᱰ ᱠᱚ ᱚᱱᱟ ᱠᱚ ᱫᱚᱦᱚ ᱜᱟᱱᱚᱜᱼᱟ ᱮ ᱫᱚᱦᱚ ᱜᱮᱭᱟ ᱠᱚ ᱟᱨ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱚᱱᱚᱲᱦᱮ ᱠᱚ
ᱦᱮᱸ ᱦᱮᱸ ᱚᱱᱟ ᱠᱚᱨᱮ ᱫᱚᱦᱚ ᱮᱴᱟᱜ ᱮᱴᱟᱜ ᱦᱮᱸ ᱮᱴᱟᱜ ᱫᱚᱦᱚ ᱞᱮᱠᱷᱟᱡ ᱫᱚ ᱵᱟᱝ ᱜᱟᱱᱚᱜᱼᱟ ᱛᱚ ᱱᱚᱣᱟ ᱫᱚ ᱢᱤᱫᱴᱮᱱ ᱟᱵᱚ ᱟᱜ ᱚ ᱚᱨ ᱥᱚᱝ ᱵᱟᱹᱲᱤᱡ ᱥᱮᱫ ᱪᱟᱞᱟᱜ ᱛᱟᱵᱚᱱᱟ ᱥᱮ
ᱟᱨ ᱚᱱᱟ ᱥᱟᱶᱛᱮ ᱜᱟᱭᱟᱱ ᱠᱚᱦᱚᱸ ᱛᱟᱦᱮᱱ ᱜᱮᱭᱟ ᱦᱩᱞ ᱢᱟᱦᱟ ᱞᱟᱹᱭᱛᱮ ᱡᱟᱦᱟᱸ ᱠᱚ ᱜᱟᱭᱟᱱ ᱡᱟᱦᱟᱸ ᱠᱚ ᱚᱱᱚᱞᱤᱭᱟᱹ ᱠᱚ ᱚᱞ ᱠᱟᱜᱼᱟ ᱠᱚ ᱚᱱᱟ ᱠᱚᱜᱮ ᱮᱞᱟᱜᱼᱟ ᱮᱴᱟᱜ ᱞᱮᱠᱟᱱᱟᱜ ᱫᱚ ᱵᱟᱝ ᱮᱞᱟᱜᱼᱟ
ᱦᱮᱸ ᱜᱟᱭᱟᱱ ᱠᱚᱫᱚ ᱠᱚᱨᱟᱣ ᱫᱚ ᱠᱚᱨᱟᱣ ᱜᱮᱭᱟ ᱠᱚ ᱠᱤᱪᱷᱩ ᱠᱤᱪᱷᱩ ᱡᱟᱭᱜᱟ ᱠᱚᱨᱮ ᱫᱚ ᱢᱮᱱᱟᱜ ᱜᱮᱭᱟ ᱪᱷᱳᱴᱳ ᱪᱷᱳᱴᱳ ᱠᱚᱨᱟᱣ ᱦᱩᱭᱩᱜ ᱜᱮᱭᱟ
ᱟᱪᱪᱷᱟ ᱡᱟᱭᱦᱳᱠ ᱢᱟᱱᱮ ᱜᱚᱨᱚᱵ ᱵᱩᱡᱷᱟᱹᱜ ᱠᱟᱱᱟ ᱚᱱᱟ ᱥᱟᱛᱮ ᱨᱟᱹᱥᱠᱟᱹ ᱵᱩᱡᱷᱟᱹᱜ ᱠᱟᱱᱟ ᱡᱮ ᱵᱟᱝ ᱫᱤᱥᱚᱢ ᱫᱤᱥᱚᱢ ᱟᱵᱚ ᱥᱟᱱᱛᱟᱲ ᱛᱤᱱᱟᱹᱜ ᱜᱟᱱ ᱢᱮᱱᱟᱜ ᱵᱚᱱᱟ ᱛᱚ ᱦᱟᱸᱰᱮ ᱱᱟᱰᱮ ᱠᱚᱢ ᱵᱮᱥᱤ ᱵᱚᱱ ᱦᱩᱞ ᱢᱟᱦᱟ ᱵᱚᱱ ᱢᱟᱱᱟᱣᱮᱫ ᱜᱮᱭᱟ
ᱦᱮᱸ ᱦᱮᱸ ᱱᱚᱛᱮ ᱢᱟᱱᱟᱣ ᱫᱚ ᱦᱩᱭᱩᱜ ᱜᱮᱭᱟ ᱢᱟᱱᱟᱣ ᱦᱩᱭᱩᱜ ᱜᱮᱭᱟ
ᱦᱩᱭᱩᱜ ᱤᱫᱤ ᱛᱟᱵᱚᱱ ᱜᱮ ᱪᱮᱫᱟᱜ ᱥᱮ ᱩᱱᱠᱩ ᱦᱚᱛᱮᱜ ᱜᱮ ᱟᱵᱚ ᱢᱮᱱᱟᱜ ᱵᱚᱱᱟ ᱛᱮᱦᱤᱧ ᱡᱮᱣᱤᱫ ᱩᱱᱠᱩ ᱟᱛᱮᱜ ᱜᱮᱵ ᱠᱩᱞᱟᱹᱢ ᱚᱞᱟ ᱵᱚᱱ ᱫᱟᱬᱟ ᱵᱟᱲᱟᱭ ᱠᱟᱱᱟ ᱱᱤᱡᱮᱨ ᱥᱟᱹᱫᱷᱤᱱᱚᱛᱟ ᱞᱮᱠᱟ ᱵᱚᱱ ᱫᱟᱬᱟᱭ ᱠᱟᱱᱟ ᱦᱮᱸ ᱟᱪ ᱟᱪᱪᱷᱟ ᱛᱟᱦᱚᱞᱮ ᱜᱚᱢᱠᱮ ᱟᱨᱦᱚᱸ ᱟᱨᱚ ᱢᱤᱫ ᱵᱟᱨ ᱠᱟᱛᱷᱟ ᱠᱚ ᱠᱩᱞᱤ ᱥᱟᱱᱟ ᱠᱟᱱᱟ ᱛᱚ ᱟᱯᱮ ᱫᱚ ᱱᱮᱥ ᱫᱚ ᱚᱠᱟ ᱞᱮᱠᱟᱱ ᱯᱚᱨᱚᱵᱽ ᱯᱮ ᱯᱚᱨᱚᱵᱮᱱᱟ ᱵᱟᱦᱟ ᱥᱚᱦᱨᱟᱭ ᱢᱟᱜ ᱢᱚᱬᱮ ᱡᱟᱦᱟᱸ ᱫᱚ ᱢᱮᱱᱟᱜ ᱛᱟᱵᱚᱱᱟ ᱚᱱᱠᱟᱱᱟᱜ ᱠᱟᱞᱪᱟᱨᱟᱞ ᱢᱟᱱᱮ ᱞᱟᱠᱪᱟᱨ ᱟᱵᱚᱣᱟᱜ
ᱦᱮᱸ ᱮᱢᱱᱤ ᱫᱚ ᱟᱵᱚ ᱫᱚ ᱵᱟᱦᱟ ᱦᱚᱵᱚᱱ ᱵᱟᱦᱟᱜ ᱜᱮᱭᱟ ᱥᱚᱨᱦᱟᱭ ᱦᱚᱸᱵᱚᱱ ᱥᱚᱨᱦᱟᱭᱚᱜ ᱜᱮᱭᱟ ᱟᱨ ᱡᱟᱦᱟᱸ ᱟᱵᱚ ᱟᱵᱚᱣᱟᱜ ᱡᱟᱦᱟᱸ ᱵᱚᱸᱜᱟ ᱵᱩᱨᱩ ᱢᱮᱱᱟᱜ ᱛᱟᱵᱚᱱᱟ ᱥᱚᱢᱚᱭ ᱥᱚᱢᱚᱭ ᱡᱟᱦᱟᱸ ᱫᱚᱵᱚᱱ ᱠᱚᱨᱟᱣ ᱜᱮᱭᱟ ᱚᱱᱟ ᱠᱚ ᱡᱚᱛᱚ ᱜᱮ ᱠᱚᱨᱟᱣ ᱦᱩᱭᱩᱜ ᱜᱮᱭᱟ ᱥᱟᱞᱮ ᱜᱮ ᱥᱟᱞᱮ ᱚᱱᱟ ᱫᱚ ᱦᱩᱭᱩᱜ ᱜᱮᱭᱟ ᱟᱨ ᱵᱟᱦᱟ ᱯᱚᱨᱚᱵᱽ ᱠᱚᱦᱚᱸ ᱵᱷᱟᱞᱤ ᱜᱮ ᱢᱳᱚᱴᱟᱢᱩᱴᱤ ᱦᱩᱭᱮᱱ ᱜᱮᱭᱟ
ᱛᱟᱦᱞᱮ ᱱᱮᱥ ᱫᱚ ᱜᱚᱢᱠᱮ ᱟᱯᱮ ᱫᱚ ᱚᱠᱟᱴᱟᱜ ᱯᱮ ᱚᱠᱟᱴᱟᱜ ᱯᱚᱨᱚᱵᱽ ᱯᱮ ᱢᱟᱱᱟᱣ ᱠᱮᱫ ᱜᱮᱭᱟ ᱢᱟᱱᱮ ᱵᱚᱸᱜᱟᱼᱵᱩᱨᱩᱭᱮᱱ ᱜᱮᱭᱟ ᱯᱮ ᱵᱟᱦᱟ ᱥᱮ ᱢᱟᱜ ᱢᱚᱬᱮ
ᱢᱟᱜ ᱢᱚᱬᱮ ᱫᱚ ᱱᱮᱥ ᱫᱚ ᱵᱟᱝ ᱦᱩᱭ ᱠᱟᱱᱟ ᱵᱟᱦᱟ ᱜᱮ ᱦᱩᱭ ᱠᱟᱱᱟ
ᱟᱪᱪᱷᱟ ᱟᱪᱪᱷᱟ ᱡᱟᱭᱦᱳᱠ ᱥᱟᱞᱮ ᱜᱮ ᱥᱟᱞᱮ ᱢᱤᱫᱴᱟᱝ ᱢᱟᱱᱮ ᱵᱚᱸᱜᱟ ᱵᱩᱨᱩ ᱧᱩᱛᱩᱢ ᱢᱟᱨᱟᱝ ᱵᱩᱨᱩ ᱧᱩᱛᱩᱢ ᱛᱮ ᱟᱵᱚ ᱢᱟᱱᱟᱣ ᱵᱟᱛᱟᱣ ᱫᱚᱨᱠᱟᱨ ᱠᱟᱱᱟ ᱛᱚ ᱜᱚᱢᱠᱮ ᱮ ᱪᱮᱫ ᱞᱮᱠᱟ ᱚᱱᱛᱮ ᱫᱚ ᱢᱟᱱᱮ ᱡᱚᱢᱚᱠ ᱜᱮ ᱥᱮ ᱚᱱᱟ ᱵᱚᱸᱜᱟᱼ ᱵᱩᱨᱩ ᱴᱩᱠᱩ ᱜᱮ
ᱵᱟᱝ ᱵᱟᱝ ᱟᱫᱚ ᱡᱚᱛᱚᱜ ᱜᱮ ᱡᱟᱠ ᱡᱚᱢᱚᱠ ᱜᱮᱭᱟ ᱥᱟᱢ ᱟᱵᱚᱨᱮᱱ ᱠᱚ ᱡᱚᱛᱚ ᱜᱚᱜᱚ ᱛᱟᱠᱚ ᱢᱟᱹᱭ ᱛᱟᱠᱚ ᱫᱤᱫᱤ ᱛᱟᱠᱚ ᱡᱚᱛᱚ ᱜᱮ ᱟᱞᱮ ᱫᱚᱠᱚ ᱪᱟᱞᱟᱜ ᱥᱟᱹᱛ ᱥᱟᱯᱲᱟᱣ ᱠᱟᱛᱮᱜ ᱡᱚᱛᱚ ᱜᱮ ᱮᱸ ᱢᱤᱫ ᱫᱷᱟᱣ ᱛᱮᱠᱚ ᱡᱚᱢ ᱧᱩ ᱮᱱᱮᱡ ᱠᱚ ᱡᱚᱛᱚ ᱜᱮ ᱦᱳᱭᱳᱜ ᱜᱮᱭᱟ ᱴᱷᱤᱠ ᱟᱪᱷᱮ
ᱟᱪᱪᱷᱟ ᱟᱪᱪᱷᱟ ᱟᱹᱰᱤ ᱟᱹᱰᱤ ᱱᱟᱯᱟᱭ ᱵᱩᱡᱷᱟᱹᱜ ᱠᱟᱱᱟ ᱟᱹᱰᱤ ᱡᱟᱦᱟᱱᱟ ᱥᱟᱶᱛᱮ ᱜᱚᱨᱚᱵᱚ ᱦᱚᱸ ᱵᱩᱡᱷᱟᱹᱜ ᱠᱟᱱᱟ ᱛᱚ ᱵᱟᱠᱷᱟᱱ ᱫᱚ ᱧᱮᱞᱚᱜᱚᱜ ᱠᱟᱱᱟ ᱫᱤᱥ ᱫᱤᱥᱚᱢ ᱨᱮᱥᱮ ᱢᱟᱱᱮ ᱡᱟᱦᱟᱸ ᱫᱚ ᱢᱟᱨᱟᱝ ᱢᱟᱨᱟᱝ ᱵᱟᱡᱟᱨ ᱠᱚᱨᱮ ᱢᱟᱜ ᱢᱚᱬᱮ ᱵᱟᱦᱟᱜ ᱠᱟᱱᱟ ᱠᱚ ᱚᱸᱰᱮ ᱫᱚ ᱜᱟᱫᱮᱞ ᱜᱟᱫᱮᱞ ᱜᱮᱵᱚᱱ ᱥᱚᱦᱚ ᱥᱮᱴᱮᱨᱚᱜ ᱠᱟᱱᱟ ᱟᱨ ᱟᱛᱳ ᱫᱤᱥᱚᱢ ᱨᱮᱫᱚ ᱵᱟᱵᱚᱱ ᱥᱚᱦᱚᱨ ᱥᱮᱴᱮᱨᱚᱜ ᱠᱟᱱᱟ
ᱛᱟᱦᱞᱮ ᱟᱯᱮ ᱥᱮᱫ ᱟᱯᱮ ᱥᱮᱱ ᱟᱯᱮ ᱥᱮᱱ ᱠᱚᱫᱚ ᱢᱮᱱᱟᱜ ᱟᱥᱮ
ᱦᱮᱸ ᱜᱚᱝᱠᱮ ᱟᱞᱮ ᱥᱮᱫ ᱦᱚᱸ ᱟᱹᱰᱤ ᱨᱟᱹᱥᱠᱟᱹ ᱜᱮᱞᱮ ᱢᱟᱱᱟᱣᱟ ᱦᱮᱸ ᱛᱚ ᱡᱚᱛᱚ ᱠᱚᱜᱮ ᱚᱱᱠᱟ ᱥᱚᱦᱚᱨ ᱥᱮ- ᱚᱱᱛᱮ ᱨᱮᱠᱚ ᱛᱟᱦᱮᱱᱟ ᱪᱟᱹᱠᱨᱤ ᱵᱟᱹᱠᱨᱤ ᱠᱚ ᱡᱟᱦᱟᱸᱭ ᱠᱚ ᱛᱟᱦᱮᱱᱟ ᱵᱟᱡᱟᱨ ᱥᱟᱦᱟᱨ ᱠᱚᱨᱮ ᱦᱤᱡᱩᱜ ᱜᱮᱭᱟ ᱠᱚ ᱦᱮᱸ ᱛᱚ ᱵᱟᱝ ᱫᱚ ᱵᱟᱝ ᱟᱹᱰᱤ ᱟᱹᱰᱤ ᱠᱩᱥᱤ ᱟᱹᱰᱤ ᱟᱹᱰᱤ ᱜᱚᱨᱚᱵᱽ ᱥᱟᱶ ᱛᱮᱞᱮ ᱢᱟᱱᱟᱣ ᱜᱮᱭᱟ᱾
ᱦᱮᱸ ᱚᱱᱟ ᱫᱚ ᱟᱵᱚᱣᱟᱜ ᱜᱚᱨᱚᱵ ᱨᱮᱱᱟᱜ ᱜᱚᱨᱚᱵ ᱨᱮᱱᱟᱜ ᱠᱟᱱ ᱛᱟᱵᱚᱱᱟ ᱡᱮᱦᱩᱛᱩ ᱟᱵᱚ ᱡᱟᱱᱟᱢ ᱫᱚᱵᱚᱱ ᱧᱟᱢ ᱠᱟᱫᱟ ᱢᱟᱱᱮ ᱱᱤᱡᱮᱨᱟᱜ ᱛᱚ ᱵᱟᱧᱪᱟᱣ ᱫᱚᱦᱚᱭ ᱦᱳᱭᱳᱜ ᱛᱟᱵᱚᱱᱟ ᱦᱩ
ᱟᱪᱪᱷᱟ ᱛᱟᱦᱚᱞᱮ ᱜᱚᱝᱠᱮ ᱚᱱᱛᱮ ᱚᱱᱟ ᱚᱞᱪᱤᱠᱤ ᱨᱮᱱᱟᱜ ᱯᱟᱪᱟᱨ ᱯᱟᱥᱱᱟᱣ ᱪᱮᱫ
ᱦᱮᱸ ᱦᱮᱸ ᱦᱮᱸ ᱮᱠᱫᱚᱢ ᱢᱮᱱᱟᱜᱼᱟ ᱱᱚᱛᱮ ᱢᱮᱱᱟᱜ ᱜᱮᱭᱟ ᱱᱚᱛᱮ ᱠᱚ ᱢᱟᱱᱮ ᱤᱥᱠᱩᱞ ᱠᱚ ᱢᱮᱱᱟᱜ ᱜᱮᱭᱟ ᱱᱚᱛᱮᱱᱟᱜ ᱡᱟᱦᱟᱸ ᱤᱭᱟᱹ ᱠᱟᱱᱟ, ᱴᱷᱤᱠ ᱟᱪᱷᱮ ᱚᱸᱰᱮ ᱪᱟᱹᱞᱩᱜ ᱠᱟᱱᱟ ᱚᱱᱟ ᱠᱚ ᱵᱮᱥ ᱵᱷᱟᱞᱮ ᱜᱮ ᱚᱱᱟ ᱛᱮᱫᱚ ᱚᱱᱟ ᱛᱮᱦᱚᱸ ᱠᱚ ᱯᱟᱲᱦᱟᱜ ᱠᱟᱱ ᱛᱟᱵᱚᱱ ᱜᱮᱭᱟ ᱟᱨ ᱮᱢᱱᱤ ᱛᱮᱦᱚᱸ ᱡᱟᱦᱟᱸ ᱢᱮᱱᱟᱜ ᱛᱟᱵᱚ ᱚᱱᱟ ᱢᱟ ᱪᱟᱞᱟᱜ ᱠᱟᱱ ᱛᱟᱵᱚᱱ ᱜᱮ ᱱᱚᱛᱮᱱ ᱠᱚᱦᱚᱸ ᱵᱮᱥ ᱵᱷᱟᱞᱮ ᱜᱮ ᱱᱚᱜ-ᱚᱭ ᱟ ᱱᱤᱡᱮᱨᱮᱱ ᱮᱠᱫᱚᱢ ᱡᱮ ᱵᱷᱟᱹᱜᱱᱤ ᱡᱟᱦᱟᱸ ᱵᱚᱱ ᱩᱱᱤᱜᱮ ᱟᱵᱚᱣᱟᱜ ᱥᱟᱱᱛᱟᱞ ᱛᱮᱜᱮ ᱠᱚ ᱤᱭᱟᱹ ᱠᱚ ᱦᱮᱜ ᱠᱟᱱᱟ ᱡᱟᱦᱟᱸ ᱫᱚ ᱢᱟᱪᱮᱫ ᱰᱤᱜᱽᱨᱤ ᱠᱚᱭ ᱠᱚᱨᱟᱣ ᱠᱮᱫᱟ, ᱢᱟᱪᱮᱫ ᱰᱤᱜᱽᱨᱤᱭ ᱠᱚᱨᱟᱣ ᱠᱮᱫᱟ, ᱚᱱᱟ ᱛᱮᱜᱮ ᱛᱟᱯᱚᱨᱮ ᱡᱟᱦᱟᱸ ᱟᱨ ᱚᱱᱟ ᱞᱟᱦᱟ ᱨᱮᱱᱟᱜ ᱡᱟᱦᱟᱸ ᱟᱨᱚ ᱠᱚᱨᱟᱣ ᱞᱮᱠᱟᱱᱟᱜ ᱚᱱᱟ ᱠᱚᱦᱚᱭ ᱮᱢᱱᱤ ᱮᱢᱱᱤ ᱦᱚᱞᱟ ᱜᱮ ᱦᱚᱞᱟ ᱜᱮ ᱛᱟᱦᱮᱸ ᱞᱮᱱ ᱛᱟᱭᱟ ᱵᱤᱱᱤᱴ ᱟᱨ ᱛᱟᱦᱞᱮ ᱠᱷᱟᱱ ᱟᱵᱟᱨ ᱵᱟᱱᱟᱨ ᱠᱚᱨᱮ ᱡᱟᱦᱟᱸ ᱫᱚᱠᱚ ᱢᱮᱛᱟᱜᱼᱟ ᱞᱟᱹᱴᱩ ᱡᱟᱦᱟᱸ ᱪᱚᱴ ᱨᱮ ᱦᱩᱸ ᱚᱱᱟ ᱠᱚᱦᱚᱸ ᱵᱟᱱᱟᱨ ᱜᱮ ᱢᱟᱱᱮ
ᱟᱪᱪᱷᱟ ᱟᱹᱰᱤ ᱜᱚᱨᱚᱵᱽ ᱟᱹᱰᱤ ᱜᱚᱨᱚᱵᱽ ᱟᱹᱰᱤ ᱨᱟᱹᱥᱠᱟᱹ ᱟᱱᱟᱜ ᱠᱷᱚᱵᱚᱨ ᱢᱮᱱᱟᱜᱼᱟ ᱟᱡᱚᱢ ᱟᱜ ᱞᱤᱧᱟ ᱛᱚ ᱵᱷᱟᱞᱮ ᱜᱮ ᱱᱩᱱᱟᱹᱜ ᱨᱟᱹᱥᱠᱟᱹ ᱜᱮ ᱵᱩᱡᱷᱟᱹᱜ ᱠᱟᱱᱟ ᱚᱱᱠᱟᱜᱮ ᱟᱞᱮ ᱥᱮᱫ ᱨᱮᱦᱚᱸ ᱚᱞ ᱪᱤᱠᱤ ᱦᱚᱸ ᱯᱟᱥᱟ ᱯᱟᱥᱟᱣ ᱪᱟᱞᱟᱜ ᱠᱟᱱᱟ ᱥᱮ ᱚᱱᱟ ᱥᱟᱶᱛᱮ ᱵᱟᱹᱱᱩᱜ ᱢᱮᱱᱟᱜ ᱠᱚᱣᱟ ᱜᱟᱠᱷᱩᱲᱤᱭᱟᱹ ᱠᱚ ᱡᱟᱦᱟᱭ ᱚᱱᱠᱟ ᱠᱚ ᱥᱮᱪᱮᱫ ᱟᱠᱟᱱᱟ ᱢᱟᱨᱟᱝ ᱢᱟᱨᱟᱝ ᱩᱱᱠᱩ ᱦᱚᱸ ᱢᱟᱱᱮ ᱵᱷᱟᱞᱮ ᱵᱷᱟᱞᱮ ᱡᱟᱭᱜᱟ ᱠᱚᱨᱮᱫ ᱫᱟᱣ ᱫᱚᱠᱚ ᱦᱟᱢᱮᱴ ᱠᱟᱜ ᱜᱮᱭᱟ
ᱮᱸ
ᱟᱯᱮ ᱚᱱᱛᱮ ᱫᱚ ᱢᱟᱱᱮ ᱵᱳᱲ ᱯᱮ ᱧᱟᱢ ᱠᱟᱫᱟ ᱥᱮ ᱟᱹᱣᱨᱤ ᱯᱮ ᱧᱟᱢᱫᱟ ᱡᱟᱦᱟᱸ ᱟᱵᱚ ᱥᱟᱱᱛᱟᱞᱤ ᱡᱟᱦᱟᱸ ᱵᱳᱲ ᱦᱮᱸ ᱥᱮ ᱚᱱᱟ ᱵᱳᱲ ᱫᱚ ᱦᱟᱜ ᱟᱣᱨᱤ ᱵᱚᱱ ᱧᱟᱢ ᱟᱥᱮ ᱡᱟᱭ ᱦᱳᱠ ᱚᱱᱟ ᱨᱮᱱᱟᱜ ᱞᱟᱹᱲᱦᱟᱹᱭ ᱪᱟᱞᱟᱜ ᱠᱟᱱ ᱛᱟᱵᱚᱱᱟ ᱦᱮᱸᱥᱮ ᱚᱱᱟ ᱨᱮᱱᱟᱜ ᱞᱟᱹᱲᱦᱟᱹᱭ ᱪᱟ- ᱪᱟᱞᱟᱜ ᱠᱟᱱ ᱛᱟᱵᱚᱱᱟ ᱟᱞᱮ ᱟᱞᱮ ᱨᱮᱱ ᱦᱚᱸ ᱢᱤᱫᱴᱟᱝ ᱜᱚᱢᱠᱮ ᱢᱮᱱᱟᱭᱟ ᱱᱤᱡᱮ ᱨᱮᱱ ᱜᱮ ᱦᱩᱰᱤᱧ ᱵᱚᱭᱦᱟ ᱠᱟᱱᱟᱭ ᱩᱱᱤ ᱦᱚᱸ ᱥᱟᱶᱛᱟᱞᱤ ᱰᱤᱯᱟᱨᱴᱢᱮᱱᱴ ᱨᱮᱱ ᱞᱮᱠᱪᱟᱨᱟᱨ ᱠᱟᱱᱟᱭ ᱯᱟᱸᱪᱼᱪᱷᱚ ᱵᱚᱪᱷᱚᱨ ᱦᱳᱭ ᱠᱟᱱ ᱛᱟᱭᱟ
ᱟᱪᱪᱷᱟ ᱟᱪᱪᱷᱟ ᱵᱷᱟᱞᱮ ᱜᱮ᱾
ᱦᱮᱸ ᱛᱚ ᱚᱝᱠᱟ ᱜᱮ ᱜᱚᱴᱟ ᱫᱤᱥ- ᱫᱤᱥᱚᱢ ᱜᱮᱵᱚᱱ ᱡᱮᱢᱚᱱ ᱱᱚᱜ-ᱚ ᱱᱟ ᱟᱵᱚᱣᱟᱜ ᱡᱮᱢᱚᱱ ᱡᱟᱱᱟᱢ ᱟᱲᱟᱝ ᱪᱤᱠᱤ ᱦᱮᱸ ᱚᱱᱟ ᱜᱮ ᱵᱚᱱ ᱞᱟᱦᱟ ᱤᱫᱤ ᱢᱟ ᱡᱚᱛᱚ ᱠᱚᱛᱮ ᱚᱱᱟ ᱜᱮ ᱫᱮᱥ ᱫᱤᱥᱚᱢ ᱴᱷᱮᱱ ᱜᱚᱲᱚ ᱠᱷᱚᱡᱚᱜ ᱠᱟᱱᱟ ᱟᱨᱦᱚᱸ ᱟᱭᱢᱟ ᱜᱟᱛᱮ ᱴᱷᱮᱱ ᱠᱩᱞᱤ ᱠᱩᱯᱞᱤ ᱡᱚᱢ ᱦᱳᱭᱳᱜ ᱠᱟᱱᱟ ᱡᱮ ᱟᱵᱚ ᱜᱮ ᱡᱩᱫᱤ ᱟᱵᱚᱣᱟᱜ ᱟᱲᱟᱝ ᱵᱟᱵᱚᱱ ᱦᱟᱨᱟᱭᱟ ᱛᱟᱦᱚᱞᱮ ᱚᱠᱚᱭ ᱫᱚᱠᱚ ᱦᱟᱨᱟ ᱨᱟᱠᱟᱵᱟ᱾
ᱦᱩ ᱦᱩ ᱦᱩ ᱮᱠᱫᱚᱢ ᱮᱠᱫᱚᱢ
ᱦᱳᱭ ᱦᱳᱭ ᱡᱟᱭᱦᱳᱠ ᱩ ᱟᱹᱰᱤ ᱜᱮ ᱱᱟᱯᱟᱭ ᱟᱹᱰᱤ ᱟᱹᱰᱤ ᱜᱚᱨᱚᱵᱽ, ᱟᱹᱰᱤᱜᱮ ᱨᱟᱹᱥᱠᱟᱹ ᱟᱡᱚᱢᱚᱜ ᱠᱟᱱᱟ ᱡᱮ ᱫᱮᱥ ᱫᱤᱥᱚᱢ ᱥᱟᱶ ᱜᱟᱛᱮ ᱥᱟᱶ ᱨᱚᱯᱚᱲ ᱦᱳᱭᱳᱜ ᱠᱟᱱᱟ᱾ ᱦᱮᱸ ᱛᱚ ᱟᱵᱚᱣᱟᱜ ᱞᱟᱠᱪᱟᱨ ᱮᱱᱮᱡ ᱥᱮᱨᱮᱧ ᱦᱮᱸ ᱫᱤᱭᱮ ᱦᱚᱜᱼᱚᱭ ᱡᱟᱱᱟᱢ ᱟᱲᱟᱝ ᱪᱤᱠᱤ ᱡᱷᱚᱛᱚᱜᱮ ᱡᱮᱣᱮᱫ ᱢᱮᱱᱟᱜ ᱛᱟᱵᱚᱱᱟ ᱠᱚᱢ ᱵᱮᱥᱤ ᱫᱚ ᱛᱚ ᱟᱨᱦᱚᱸ ᱨᱟᱹᱥᱠᱟᱹ ᱥᱟᱞᱟᱜ ᱵᱚᱱ ᱥᱮᱪᱮᱫᱚᱜ ᱢᱟ ᱥᱮ ᱨᱟᱹᱥᱠᱟᱹ ᱥᱟᱞᱟᱜ ᱵᱚᱱ ᱢᱟᱱᱟᱣ ᱵᱟᱛᱟᱣ ᱢᱟ᱾
ᱦᱮᱸ ᱱᱚᱣᱟ ᱮᱠᱫᱚᱢ ᱮᱠᱫᱚᱢ᱾ ᱟᱵᱚᱨᱮᱱ ᱱᱤᱡᱮᱨᱮᱱ ᱜᱚ - ᱵᱟᱵᱟ ᱜᱮ ᱟᱭᱩ ᱛᱟᱠᱚ ᱩᱝᱠᱩ ᱜᱮ ᱥᱮ ᱟᱵᱚᱣᱟᱜ ᱡᱟᱱᱟᱢ ᱡᱟᱦᱟᱸ ᱫᱚ ᱠᱟᱞᱪᱟᱨ ᱠᱟᱱ ᱛᱟᱠᱚᱣᱟ ᱚᱱᱟ ᱫᱚ ᱟᱹᱰᱤ ᱫᱤᱱ ᱠᱷᱚᱱ ᱥᱟᱵ ᱫᱚᱦᱚ ᱢᱮᱱᱟᱜ ᱛᱟᱠᱚᱣᱟ ᱟᱨ ᱥᱟᱵ ᱫᱚᱦᱚ ᱟᱹᱜᱩ ᱮᱫᱟᱠᱚ ᱱᱤᱛ ᱫᱚᱠᱚ ᱠᱚᱨᱟᱜ ᱛᱟᱵᱚᱱ ᱜᱮᱭᱟ᱾ ᱚᱱᱟ ᱠᱚᱫᱚ
ᱦᱳᱭ ᱟᱫᱚ ᱚᱱᱟ ᱠᱚᱜᱮ ᱡᱩᱫᱤ ᱟᱵᱚ ᱱᱤᱛᱚᱜ ᱵᱟᱵᱚᱱ ᱠᱚᱨᱟᱣ ᱤᱫᱤᱭᱟ ᱛᱟᱦᱚᱞᱮ ᱠᱷᱟᱱ ᱟᱵᱚᱨᱮᱱ ᱜᱤᱫᱟᱹᱨ ᱯᱤᱫᱟᱹᱨ ᱟᱵᱚᱨᱮᱱ ᱯᱚᱝᱼ ᱯᱚᱝᱲᱟ ᱩᱱᱠᱩ ᱧᱟᱢᱟ ᱠᱚ ᱪᱤᱠᱟᱹᱛᱮ
ᱦᱮᱸ
ᱱᱚᱣᱟ ᱫᱚ ᱟᱵᱚᱣᱟᱜ ᱠᱚᱨᱛᱚᱵᱽᱵᱚ ᱥᱮ ᱟᱵᱚᱣᱟᱜ ᱫᱟᱹᱭᱤᱛᱛᱚ ᱠᱟᱱᱟ᱾ ᱟᱵᱚ ᱡᱩᱣᱟᱹᱱ ᱠᱚ ᱡᱩᱣᱟᱹᱱ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱥᱟᱱᱟᱢ ᱠᱚ ᱟᱵᱚᱣᱟᱜ ᱮᱱᱮᱡ ᱥᱮᱨᱮᱧ ᱞᱟᱭᱼᱞᱟᱠᱪᱟᱨ ᱞᱟᱦᱟ ᱥᱮᱫ ᱵᱚᱱ ᱞᱟᱦᱟ ᱤᱫ ᱫᱮᱥ ᱫᱤᱥᱚᱢ ᱨᱮ ᱚᱱᱠᱟ ᱟᱯᱮ ᱦᱚᱸ ᱡᱩᱜᱩᱫ ᱛᱟᱦᱮᱱ ᱯᱮ ᱟᱞᱮ ᱦᱚᱸ ᱱᱚᱛᱮ ᱦᱚᱸ ᱚᱱᱟ ᱞᱤᱭᱟᱹ ᱡᱩᱜᱩᱫ ᱢᱮᱱᱟᱜ ᱞᱮᱜᱮᱭᱟ ᱛᱚ ᱜᱚᱢᱠᱮ ᱚᱠᱛᱚ ᱢᱟ ᱵᱮᱥᱤ ᱵᱟᱹᱱᱩᱜ ᱛᱟᱞᱟᱝᱟ
ᱦᱮᱸ
ᱛᱟᱭᱚᱢ ᱫᱟᱯᱨᱟᱢ ᱟᱨᱦᱚᱸ ᱨᱚᱯᱚᱲ ᱦᱩᱭᱩᱜ ᱜᱮᱭᱟ ᱛᱟᱦᱚᱞᱮ ᱢᱩᱪᱟᱹᱫ ᱨᱮ ᱟᱨ ᱦᱚᱸ ᱥᱟᱹᱜᱩᱱ ᱡᱚᱦᱟᱨ ᱥᱟᱨ ᱥᱮ ᱥᱟᱹᱜᱩᱱ ᱥᱮᱛᱟᱜ
ᱦᱮᱸ ᱡᱚᱦᱟᱨ ᱜᱮ ᱥᱟᱹᱜᱩᱱ ᱥᱮᱛᱟᱜ ᱚᱱᱠᱟᱜᱮ ᱱᱟᱯᱟᱭ ᱛᱮ ᱡᱮᱢᱚᱱ ᱵᱚᱱ ᱛᱟᱦᱮᱱ ᱜᱮ ᱴᱷᱤᱠ ᱟᱪᱷᱮ
ᱦᱳᱭ ᱦᱳᱭ ᱱᱟᱯᱟᱭ ᱛᱮ ᱫᱮᱥ ᱫᱤᱥᱚᱢ ᱨᱮᱱ ᱟᱵᱚᱥ ᱥᱟᱱᱛᱟᱲ ᱢᱟᱹᱱᱢᱤ ᱡᱮᱢᱚᱱ ᱱᱟᱯᱟᱭ ᱛᱮ ᱡᱤᱭᱚᱱ ᱵᱚᱱ ᱠᱷᱟᱸᱰᱟᱣ ᱫᱟᱲᱮᱭᱟᱜ ᱢᱟ ᱚᱱᱟᱜᱮ ᱛᱷᱩᱢ ᱫᱟᱲᱮ᱾ ᱥᱟᱱᱟᱢ ᱠᱚᱛᱮ ᱵᱚᱱ ᱮᱯᱮᱢ ᱥᱟᱯᱲ